ᱦᱮᱞᱳ
ᱦᱮᱸ ᱜᱚᱝᱠᱮ ᱱᱟᱯᱟᱭ ᱜᱮ ᱟᱡᱚᱢᱚᱜ ᱠᱟᱱᱟ ᱛᱚ?
ᱦᱮᱸ ᱜᱚᱝᱠᱮ ᱟᱹᱰᱤ ᱢᱚᱸᱡᱽ ᱟᱸᱡᱚᱢᱚᱜ ᱠᱟᱱ ᱛᱟᱵᱤᱱᱟ ᱟᱵᱤᱱᱟᱜ ᱟᱲᱟᱝ᱾
ᱪᱷᱟ ᱟᱪᱷᱟ ᱪᱟ ᱯᱩᱨᱟ ᱠᱤᱞᱤᱭᱟᱨ ᱛᱚ ᱮᱠᱫᱚᱢ ᱚᱥᱩᱵᱤᱫᱷᱟ ᱵᱟᱹᱱᱩᱜ-ᱟ ᱛᱚ?
ᱵᱟᱝ ᱜᱚᱝᱠᱮ ᱠᱳᱱᱳ ᱨᱚᱠᱚᱢ ᱚᱥᱩᱵᱤᱫᱷᱟᱹ ᱵᱟᱹᱱᱩᱜᱼᱟ, ᱟᱹᱰᱤ ᱢᱚᱡᱽ ᱟᱸᱡᱚᱢᱚᱜ ᱠᱟᱱ ᱛᱟᱹᱵᱤᱱᱟ᱾
ᱟᱪᱪᱷᱟ, ᱛᱟᱞᱦᱮ ᱜᱚᱝᱠᱮ ᱟᱯᱮᱥᱮᱫ ᱫᱚ, ᱫᱟᱜ ᱡᱟᱹᱲᱤ ᱠᱚᱫᱚ ᱪᱮᱫ ᱞᱮᱠᱟ?
ᱚ ᱫᱟᱜ ᱡᱲᱤ ᱠᱚᱫᱚ ᱱᱚᱜᱼᱚᱭ, ᱦᱳᱭᱳᱜ ᱠᱟᱱᱟ ᱵᱷᱟᱜ ᱜᱮ᱾ ᱦᱩ ᱟᱫᱚ ᱜᱚᱢᱠᱮ ᱟᱯᱮᱥᱮᱫ ᱫᱚ, ᱛᱟᱦᱚᱞᱮ ᱪᱮᱫ ᱫᱟᱜ ᱡᱟᱹᱲᱤ ᱠᱚᱫᱚ, ᱪᱮᱫ ᱞᱮᱠᱟ?
ᱦᱮᱸ ᱜᱚᱝᱠᱮ ᱟᱞᱮ ᱥᱮᱫ ᱦᱚᱸ, ᱢᱟᱱᱮ ᱱᱤᱢᱱᱚ ᱪᱟᱯ ᱜᱮ, ᱟᱹᱰᱤ ᱫᱤᱱ ᱠᱷᱚᱱᱮ ᱫᱚᱦᱚ ᱠᱟᱜ ᱞᱮᱠᱟ ᱵᱩᱡᱷᱟᱹᱜ ᱠᱟᱱᱟ᱾ ᱚᱱᱟᱛᱮ ᱠᱟᱹᱴᱤᱡ ᱠᱟᱹᱴᱤᱡ ᱟᱨᱠᱤ ᱚᱱᱟ, ᱛᱤᱨᱯᱤ ᱞᱮᱠᱟ ᱫᱟᱜ ᱡᱚᱨ ᱵᱟᱲᱟᱜ ᱠᱟᱱ ᱜᱮᱭᱟ ᱟᱨᱠᱤ ᱾ ᱛᱟᱦᱞᱮ ᱟᱯᱮ ᱦᱮᱸ ᱛᱟᱦᱚᱞᱮ, ᱪᱟᱥ ᱵᱟᱥ ᱠᱚᱫᱚ ᱛᱤᱱᱟᱹᱜ ᱜᱟᱱ ᱯᱮ ᱞᱟᱦ ᱠᱮᱫᱟ?
ᱟᱫᱚ ᱞᱟᱦᱟ ᱫᱚ ᱜᱚᱝᱠᱮ, ᱱᱚᱜ ᱚᱭ ᱞᱮ ᱮᱦᱚᱵ ᱟᱠᱟᱫᱟ ᱟᱨᱠᱤ ᱱᱮᱜ ᱜᱮ᱾ ᱢᱟᱱᱮ ᱱᱚᱜ ᱚᱭ ᱯᱮ ᱫᱤᱱ ᱯᱩᱱ ᱫᱤᱱ, ᱜᱟᱱ ᱦᱳᱭᱳᱜ ᱠᱟᱱ ᱛᱟᱞᱮᱭᱟ᱾ ᱟᱫᱚ, ᱟᱫᱚ ᱜᱚᱝᱠᱮ ᱛᱟᱦᱚᱞᱮ ᱟᱯᱮᱥᱮᱫ ᱫᱚ ᱪᱟᱥ ᱵᱟᱥ ᱠᱚᱫᱚ ᱛᱤᱱ ᱥᱟᱜᱤᱧ?
ᱟᱞᱮ ᱫᱚ ᱪᱟᱥᱼᱵᱟᱥ ᱠᱚᱫᱚ, ᱯᱨᱟᱭ ᱠᱚᱢᱯᱞᱤᱴ ᱞᱮᱠᱟᱞᱮ ᱠᱚᱢᱯᱞᱤᱴ ᱠᱮᱫᱟ ᱟᱫᱚ ᱾ ᱚᱱᱟ ᱛᱚᱞᱟ ᱜᱷᱟᱰᱤ ᱠᱚ, ᱵᱟᱠᱤ ᱢᱮᱱᱟᱜ ᱛᱟᱞᱮᱭᱟ ᱟᱨᱠᱤ᱾
ᱟᱪᱪᱷᱟ, ᱟᱪᱪᱷᱟ᱾
ᱦᱮᱸ ᱛᱟᱦᱚᱞᱮ ᱜᱚᱝᱠᱮ, ᱦᱮᱸ ᱜᱚᱝᱠᱮ ᱞᱟᱹᱭᱵᱤᱱ ᱢᱟ?
ᱦᱮᱸ ᱢᱟᱱᱮ ᱟᱯᱮ ᱫᱚ ᱛᱟᱦᱚᱞᱮ ᱠᱟᱹᱡ ᱫᱚ, ᱢᱟᱱᱮ ᱞᱟᱦᱟ ᱧᱚᱜ ᱜᱮᱭᱟᱯᱮ ᱵᱟᱝ?
ᱦᱮᱸ ᱟᱨᱠᱤ ᱱᱮᱥ ᱫᱚ ᱠᱟᱹᱴᱤᱡ ᱞᱟᱦᱟ ᱧᱚᱜ ᱠᱷᱚᱱᱮ ᱫᱟᱜ ᱡᱟᱹᱲᱤᱭᱟᱜ ᱞᱮᱭᱟ ᱛᱚ᱾ ᱚᱱᱟᱛᱮ ᱟᱨᱠᱤ ᱠᱟᱹᱴᱤᱡ ᱯᱨᱟᱭ, ᱠᱚᱢᱯᱞᱤᱴ ᱞᱮᱠᱟᱞᱮ ᱠᱚᱢᱯᱞᱤᱴ ᱠᱟᱜᱼᱟ ᱟᱨᱠᱤ᱾
ᱚ, ᱟᱫᱚ ᱜᱚᱝᱠᱮ ᱛᱟᱦᱚᱞᱮ ᱪᱮᱫ ᱢᱟᱱᱮ, ᱱᱟᱯᱟᱭ ᱵᱟᱲᱟ ᱜᱮᱭᱟᱵᱤᱱ ᱛᱚ?
ᱦᱮᱸ ᱦᱮᱸ ᱟᱞᱤᱦᱚ ᱛᱚᱵᱮ ᱫᱚ ᱱᱟᱯᱟᱭ ᱜᱮ ᱟᱹᱵᱤᱱ ᱜᱮ ᱪᱮᱫ ᱞᱮᱠᱟ?
ᱚ ᱟᱫᱚ ᱟᱹᱞᱤᱧ ᱦᱚᱸ ᱱᱤᱭᱟᱹ ᱜᱷᱟᱹᱲᱤᱡ ᱫᱚ, ᱢᱟᱱᱮ ᱱᱟᱯᱟᱭ ᱵᱟᱲᱟ ᱜᱮ ᱟᱫᱚ, ᱠᱟᱹᱢᱤ ᱵᱟᱲᱟ ᱠᱚ ᱦᱳᱭᱳᱜ ᱠᱟᱱᱟ ᱛᱚ᱾ ᱚᱱᱮ ᱞᱟᱸᱜᱟ ᱵᱟᱲᱟ ᱠᱚ, ᱦᱮᱱᱟᱜᱼᱟ ᱟᱨᱠᱤ ᱦᱚᱲᱢᱚ ᱨᱮ᱾
ᱟᱫᱚ ᱜᱚᱝᱠᱮ ᱱᱚᱜᱼᱚᱭ ᱱᱮ, ᱪᱟᱥ ᱠᱟᱹᱢᱤ ᱠᱚᱫᱚ ᱪᱮᱫ ᱠᱚᱵᱩᱱ ᱛᱤᱱᱟᱹᱜ ᱜᱟᱱ ᱵᱤᱱ, ᱵᱟᱲᱟᱭ ᱜᱮᱭᱟ ᱟᱨᱠᱤ?
ᱟᱫᱚ ᱟᱵᱚ ᱫᱚ, ᱢᱟᱱᱮ ᱪᱟᱥ ᱠᱟᱹᱢᱤ ᱦᱚᱲ ᱛᱚ ᱪᱟᱥ ᱵᱟᱥ ᱦᱚᱲ ᱛᱚ, ᱪᱟᱹᱥᱤ ᱵᱟᱹᱥᱤ ᱦᱚᱲ᱾ ᱵᱟᱲᱟᱭ ᱜᱮᱭᱟᱵᱚᱱ ᱡᱚᱛᱚ ᱦᱚᱲ ᱡᱚᱛᱚ ᱜᱮ ᱟᱨᱠᱤ ᱡᱚᱛᱚ ᱨᱚᱠᱚᱢᱟᱜ ᱪᱟᱥ ᱵᱟᱲᱟ ᱠᱚᱜᱮ᱾
ᱟᱪᱪᱷᱟ, ᱟᱪᱪᱷᱟ᱾
ᱦᱩᱸ, ᱟᱵᱮᱱ ᱜᱮ ᱪᱮᱫ ᱞᱮᱠᱟ ᱵᱮᱱ, ᱵᱟᱲᱟᱭ ᱜᱮᱭᱟ ᱪᱟᱥ ᱵᱟᱥ ᱠᱚ?
ᱟᱫᱚ, ᱜᱚᱝᱠᱮ ᱱᱚᱜᱼᱚᱭ, ᱪᱟᱥ ᱠᱟᱹᱢᱤ ᱫᱚ ᱱᱤᱡᱮ ᱥᱚᱵ ᱫᱚ, ᱨᱮᱸᱜᱮᱡ ᱚᱲᱮᱡ ᱪᱟᱹᱥᱤ ᱵᱟᱹᱥᱤ ᱦᱚᱲ᱾ ᱦᱳᱭᱥᱮ, ᱟᱫᱚ ᱪᱟᱥ ᱵᱟᱥ ᱪᱷᱟᱲᱟ, ᱛᱚ ᱟᱵᱚᱣᱟᱜ ᱫᱚ ᱚᱱᱮ ᱨᱳᱡᱽᱜᱟᱨ ᱜᱮ ᱵᱟᱹᱱᱩᱜ ᱛᱟᱵᱚᱱᱟ, ᱦᱳᱭᱥᱮ ᱯᱚᱭᱥᱟ ᱦᱮᱡ ᱱᱟ᱾ ᱫᱤᱠ ᱜᱮ ᱵᱟᱹᱱᱩᱜ ᱛᱟᱵᱚᱱᱟ᱾ ᱟᱫᱚ ᱮᱭ ᱠᱷᱟᱛᱤᱨ ᱛᱮ ᱪᱟᱥᱵᱟᱥ ᱫᱚ, ᱢᱟᱱᱮ ᱮᱠᱟᱞ ᱛᱮᱜᱮ ᱞᱟᱹᱠᱛᱤ ᱜᱮᱛᱟ ᱵᱚᱱᱟ, ᱟᱨᱠᱤ ᱵᱟᱰᱟᱭ ᱫᱚᱦᱚ ᱫᱚ᱾
ᱦᱩᱸ, ᱦᱩᱸ᱾
ᱟᱫᱚ ᱜᱚᱝᱠᱮ ᱤᱭᱟᱹ ᱟᱯᱮ ᱥᱮᱫ ᱫᱚ ᱢᱟᱱᱮ, ᱪᱮᱫ ᱞᱮᱠᱟ ᱯᱮ ᱛᱚᱞᱟᱭ ᱜᱮᱭᱟ?
ᱟᱞᱮᱥᱮᱫ ᱫᱚ ᱚᱱᱟ ᱛᱚ ᱛᱚᱞᱟ ᱫᱚ, ᱵᱟᱨ ᱨᱚᱠᱚᱢ ᱛᱚᱞᱟ ᱦᱳᱭᱳᱜ ᱜᱮᱭᱟ᱾ ᱡᱟᱦᱟᱸ ᱫᱚᱢ ᱞᱟᱹᱭ ᱫᱟᱜ ᱟᱪᱷᱟᱲᱟ ᱛᱚᱞᱟ, ᱫᱚᱢᱮ ᱫᱟᱜ ᱢᱟᱱᱮ ᱵᱟᱹᱛᱟᱹᱲᱤ ᱠᱷᱚᱱ ᱵᱤᱥᱤ ᱧᱚᱜ ᱞᱟᱜᱟᱜ᱾ ᱩᱱ ᱫᱚ ᱟᱪᱷᱟᱨᱟᱭ ᱜᱮᱭᱟᱞᱮ ᱟᱨᱠᱤ, ᱡᱟᱦᱟᱸ ᱫᱚ, ᱞᱚᱥᱚᱫ ᱞᱚᱥᱚᱫ ᱛᱟᱦᱮᱱ ᱨᱮᱦᱚᱸ, ᱚᱱᱟ ᱪᱮᱛᱟᱱ ᱨᱮ ᱮᱨ ᱵᱟᱲᱟ ᱠᱟᱜ ᱜᱮ, ᱟᱨᱠᱤ ᱛᱚᱞᱟ ᱠᱚ ᱟᱨ ᱵᱟᱹᱛᱟ. ᱲᱤ ᱞᱮᱱᱠᱷᱟᱱ ᱡᱟᱦᱟᱸᱠᱮ ᱛᱚᱞᱟ ᱛᱚᱞᱟ ᱜᱮᱵᱚᱱ ᱪᱤ ᱠᱟᱹᱛᱮ, ᱩᱛᱩᱨᱟᱹᱭᱮᱱᱟ ᱦᱚᱲ ᱵᱚᱱ ᱮᱨ ᱠᱮᱫᱟ ᱛᱟᱯᱚᱨ ᱚᱱᱟ ᱪᱮᱛᱟᱱ ᱟᱨᱠᱤ ᱟᱲᱜᱟᱢ ᱟᱲᱜᱚᱢ ᱠᱟᱛᱮᱜ ᱥᱮᱴᱠᱟᱜ ᱦᱟᱭᱚᱜᱼᱟ ᱟᱨᱠᱤ ᱚᱱᱠᱟ ᱜᱮ ᱵᱟᱨ ᱨᱚᱠᱚᱢ ᱜᱮ ᱛᱟᱦᱚᱞᱮ ᱟᱯᱮ ᱥᱮᱫ ᱜᱚᱝᱠᱮ ᱪᱮᱫ ᱞᱮᱠᱟ ᱯᱮ ᱛᱚᱞᱟ ᱵᱟᱲᱟᱭ ᱜᱮᱭᱟ ᱟᱨᱠᱤ?
ᱦᱳᱭ ᱟᱫᱚ ᱜᱚᱝᱠᱮ ᱟᱫᱚ ᱡᱷᱚᱛᱚ ᱥᱮᱫ ᱜᱮ ᱪᱟᱥᱵᱟᱥ ᱫᱚ ᱠᱤᱪᱩ ᱢᱟᱱᱮ ᱠᱤᱪᱷᱩ ᱠᱤᱪᱷᱩ ᱫᱚ ᱢᱟᱱᱮ, ᱢᱤᱫ ᱧᱚᱜ ᱜᱮᱛᱟᱵᱚᱱᱟ ᱦᱮ ᱥᱮ ᱫᱚᱢᱮ ᱫᱚ ᱵᱟᱝ ᱵᱷᱮᱜᱟᱨ ᱜᱮᱛᱟᱵᱚᱱᱟ ᱦᱳᱭ ᱟᱫᱚ ᱜᱚᱢᱠᱮ ᱟᱞᱮ ᱥᱮᱜ ᱫᱚ ᱱᱟᱜᱠᱷᱟᱱ ᱱᱚᱣᱟ ᱡᱟᱦᱟᱸ ᱵᱤᱱ ᱞᱟᱹᱭ ᱠᱮᱜᱼᱟ ᱱᱚᱣᱟ ᱵᱟᱹᱛᱟᱲᱤ ᱨᱮ ᱥᱮ ᱛᱚ ᱠᱷᱮᱛ ᱠᱚ ᱵᱟᱹᱛᱟᱲᱤ ᱞᱮᱱᱠᱷᱟᱱ ᱜᱮ ᱚᱱᱟ ᱫᱚ ᱜᱳᱵᱚᱨ ᱥᱟᱨ ᱠᱚ ᱢᱮᱨᱚᱢ ᱜᱩᱨᱤᱡ ᱠᱚ ᱱᱚᱶᱟ ᱠᱚ ᱮᱢ ᱵᱟᱨᱟ ᱠᱟᱛᱮ ᱥᱤᱭᱟᱞᱮ ᱦᱳᱭ ᱥᱮ ᱥᱟᱨ ᱠᱚ ᱮᱢ ᱵᱟᱲᱟ ᱠᱟᱛᱮ ᱟᱫᱚ ᱚᱱᱟᱞᱮ ᱥᱤ ᱛᱮ ᱚᱱᱟ ᱪᱮᱛᱟᱱ ᱨᱮᱜᱮ ᱱᱚᱣᱟ ᱦᱳᱲᱳ ᱠᱚ ᱡᱟᱦᱟᱸ ᱤᱛᱟᱹ ᱦᱩᱲᱩ ᱟᱨᱠᱤ ᱚᱱᱟᱞᱮ ᱮᱢ ᱜᱮᱭᱟ ᱟᱫᱚ ᱚᱱᱟ ᱮᱢ ᱠᱟᱛᱮᱜ ᱦᱟᱞᱠᱟ ᱦᱟᱞᱠᱟ ᱠᱟᱹᱡ ᱞᱮ ᱥᱤ ᱭᱟᱜ-ᱟ ᱟᱫᱚ᱾ ᱢᱟᱱᱮ ᱟᱫᱚᱞᱮ ᱟᱲᱜᱚᱢ ᱜᱚᱜ ᱠᱟᱜᱼᱟ ᱡᱟᱛᱮ ᱢᱤᱜ ᱛᱮ ᱵᱚᱞᱮ ᱛᱚᱞᱟ ᱠᱚ ᱦᱟᱨᱟᱜ ᱢᱟ ᱟᱨᱠᱤ᱾
ᱟᱨ ᱜᱚᱢᱠᱮ ᱚᱱᱮ ᱡᱟᱦᱟᱸ ᱟᱪᱲᱟ ᱛᱚᱞᱟ ᱡᱟᱦᱟᱸ ᱵᱤᱱ ᱞᱟᱹᱭ ᱠᱮᱫᱟ ᱚᱱᱟ ᱫᱚ ᱜᱚᱢ ᱚᱱᱟ ᱞᱚᱥᱚᱫ ᱵᱟᱲᱟ ᱠᱟᱛᱮᱜ ᱜᱮ ᱟᱫᱚ ᱵᱷᱟᱜᱮ ᱴᱷᱤᱠ ᱢᱟᱱᱮ ᱯᱟᱴᱞᱤ ᱭᱟᱞᱮ ᱟᱨᱠᱤ᱾ ᱦᱮᱸᱥᱮ ᱟᱫᱚ ᱯᱟᱴᱞᱤ ᱵᱟᱲᱟ ᱠᱟᱛᱮ ᱵᱷᱟᱜᱮ ᱴᱷᱤᱠ ᱞᱮ ᱥᱚᱢᱟᱱ ᱵᱟᱲᱟᱭ ᱛᱤ ᱠᱚᱛᱮ᱾ ᱛᱚ ᱚᱱᱟ ᱪᱮᱛᱟᱱ ᱨᱮᱜᱮ ᱡᱟᱦᱟᱸ ᱯᱚᱴᱠᱚᱡ ᱟᱠᱟᱱ ᱡᱟᱦᱟᱸ ᱦᱳᱲᱳ ᱚᱱᱟ ᱟᱫᱚᱞᱮ᱾ ᱮᱨ ᱜᱮᱭᱟ ᱟᱨᱠᱤ ᱟᱨ ᱚᱱᱟ ᱥᱟᱝ ᱛᱮᱜᱮ ᱚᱱᱟ ᱥᱟᱭᱤᱴ ᱠᱚᱨᱮ ᱱᱚᱣᱟ ᱪᱤᱨ ᱠᱚ ᱟᱨᱟᱜ ᱪᱤᱨ ᱠᱚ ᱚᱱᱟ ᱠᱚᱞᱮ ᱛᱚᱞ ᱵᱟᱲᱟᱜ ᱜᱮᱭᱟ
ᱦᱩᱸ ᱡᱟᱦᱟᱸ ᱵᱮᱱ ᱞᱟᱭ ᱫᱟ‌ ᱚᱱᱟ ᱪᱤᱨ ᱠᱚ
ᱦᱩᱸ
ᱚᱱᱟ ᱪᱤᱴ ᱪᱤᱴ ᱠᱚᱫᱚ ᱟᱨᱠᱤ ᱟᱞᱮ ᱥᱮᱫ ᱦᱚᱸ ᱟᱨᱠᱤ ᱟᱢᱫᱞᱮ ᱮᱢ ᱵᱟᱲᱟᱜ ᱜᱮᱭᱟ ᱟᱨᱠᱤ ᱡᱟᱛᱮ ᱢᱮᱨᱚᱢ ᱰᱟᱹᱟᱝᱨᱤ ᱠᱚ ᱜᱩᱯᱤ ᱠᱚ ᱪᱟᱞᱟᱜ ᱜᱮᱭᱟ ᱥᱮ ᱦᱚᱲ ᱠᱚ ᱛᱚ ᱦᱩᱸ ᱛᱚ ᱩᱱᱠᱩ ᱠᱚ ᱡᱟᱛᱮ ᱵᱩᱡ ᱢᱟᱠᱚ ᱡᱟᱛᱮ ᱛᱚᱞᱟ ᱠᱟᱫᱟ ᱠᱚ ᱵᱟᱵᱚᱱ ᱵᱟᱭ ᱠᱚᱣᱟ ᱱᱚᱰᱮ ᱫᱚ ᱟᱨᱠᱤ ᱚᱱᱟ ᱠᱟᱨᱚᱱ ᱛᱮ ᱟᱞᱮ ᱦᱚᱸᱞᱮ ᱠᱟᱹᱴᱤᱡ ᱪᱤᱨ ᱠᱚᱫᱚᱞᱮ ᱮᱢ ᱵᱟᱲᱟᱜ ᱜᱮᱭᱟ
ᱟᱫᱚ ᱜᱚᱝᱠᱮ ᱱᱚᱜᱼᱚᱭ ᱡᱮ ᱛᱚᱞᱟ ᱠᱚ ᱦᱟᱨᱟ ᱞᱮᱱᱠᱷᱟᱱ ᱟᱫᱚ᱾ ᱛᱚᱞᱟ ᱠᱚᱵᱚᱱ ᱛᱩᱫ ᱜᱮᱭᱟ ᱥᱮ ᱨᱚᱦᱚᱭ ᱵᱟᱲᱟᱭ ᱜᱮᱭᱟᱵᱚᱱ ᱦᱳᱭᱥᱮ᱾ ᱛᱚ ᱜᱚᱢᱠᱮ ᱱᱤᱼᱮ ᱱᱤᱭᱟᱹ ᱠᱟᱹᱢᱤ ᱠᱚᱫᱚ ᱛᱤᱱᱟᱹᱜ ᱜᱟᱱ ᱵᱤᱱ ᱵᱟᱲᱟᱭᱟ
ᱦᱮᱸ ᱟᱫᱚ ᱢᱟᱱᱮ ᱡᱷᱚᱛᱚ ᱚᱱᱟ ᱛᱚᱞᱟ‌ ᱛᱳᱫ ᱢᱟᱱᱮ ᱵᱮᱯᱟᱨ ᱠᱚᱫᱚ ᱟᱨᱠᱤ ᱵᱮᱥᱤᱨ ᱵᱷᱟᱜᱽ ᱜᱮ ᱟᱭᱩ ᱦᱚᱲ ᱛᱟᱠᱚ ᱜᱮᱛᱚ ᱨᱚᱦᱚᱭ ᱜᱮᱭᱟ ᱠᱚ ᱦᱳᱲᱳ ᱠᱚᱦᱚᱸ ᱟᱨ ᱛᱚᱞᱟ ᱛᱩᱫ ᱠᱚᱦᱚᱸ ᱟᱫᱚ ᱵᱟᱵᱟ ᱦᱚᱲ ᱛᱟᱵᱚ ᱛᱟᱠᱚ ᱫᱚᱜ ᱟᱨᱠᱤ ᱤᱱᱟᱹᱜ ᱫᱚ ᱵᱚᱲᱟᱭ ᱫᱚᱵᱚᱱ ᱵᱟᱲᱟᱭ ᱜᱮᱭᱟ ᱟᱨᱠᱤ ᱢᱟᱱᱮ ᱫᱚᱢᱮ ᱫᱚ ᱟᱨᱠᱤ ᱚᱱᱟ ᱠᱚᱫᱚ ᱵᱟᱝᱵᱚᱱ ᱤᱭᱟᱹᱭ ᱜᱮᱭᱟ ᱚᱱᱠᱟ
ᱟᱪᱪᱷᱟ ᱟᱪᱪᱷᱟ
ᱦᱩᱸ ᱛᱟ ᱟᱵᱤᱱ ᱜᱮ ᱪᱮᱜᱠᱟ ᱵᱤᱱ ᱵᱟᱲᱟᱭᱟ ᱥᱮ ᱵᱟᱝ
ᱟᱫᱚ ᱜᱚᱝᱠᱮ ᱚᱱᱟ ᱠᱚᱫᱚ ᱩᱱᱟᱹᱜ ᱜᱟᱱ ᱫᱚ ᱵᱟᱟᱹᱞᱤᱧ ᱵᱟᱲᱟᱭᱟ ᱟᱫᱚ ᱡᱮᱦᱮᱛᱩ ᱡᱟᱦᱟᱸ ᱵᱤᱱ ᱞᱟᱹᱭ ᱠᱮᱫᱟ ᱚᱱᱟ ᱠᱚᱫᱚ᱾ ᱟᱭᱳ ᱦᱚᱲ ᱛᱟᱠᱚ ᱜᱮ ᱵᱤᱥᱤ ᱠᱚ ᱠᱟᱹᱢᱤ ᱜᱮᱭᱟ ᱱᱚᱣᱟ ᱛᱚᱞᱟ ᱛᱩᱫ ᱠᱚ ᱢᱟᱱᱮ ᱨᱚᱦᱚᱭ ᱠᱚ ᱦᱳᱭ ᱥᱮ ᱟᱫᱚ ᱚᱱᱟ ᱠᱚᱫᱚ ᱩᱱᱟᱹᱜ ᱫᱚ ᱵᱟᱲᱟᱭ ᱵᱟᱹᱱᱩᱜᱼᱟ ᱟᱫᱚ ᱟᱞᱤᱧ ᱫᱚ᱾ ᱚᱱᱟ ᱢᱟᱱᱮ ᱢᱤᱜᱴᱟᱝ ᱛᱚᱞᱟ ᱠᱷᱮᱛ ᱠᱷᱚᱱ ᱡᱟᱦᱟᱸ ᱠᱷᱮᱛᱨᱮ ᱨᱚᱦᱚᱭ ᱠᱚ ᱦᱳᱭᱳᱜ ᱜᱮᱭᱟ᱾ ᱚᱱᱟ ᱠᱷᱮᱛ ᱠᱚᱨᱮᱞᱤᱧ ᱜᱮᱢᱮᱨ ᱤᱫᱤ ᱵᱟᱲᱟᱭ ᱜᱮᱭᱟ ᱟᱨᱠᱤ᱾
ᱦᱩᱸ ᱦᱩᱸ ᱦᱩᱸ᱾
ᱟᱨ ᱜᱚᱝᱠᱮ ᱱᱚᱜᱼᱚᱭ ᱡᱟᱦᱟᱸ ᱟᱸ ᱥᱤ ᱵᱟᱲᱟᱭᱟᱵᱚᱱ ᱥᱮ ᱵᱚᱱ ᱞᱚᱥᱚᱫ ᱵᱟᱲᱟᱭᱟ ᱦᱳᱭ ᱥᱮ ᱪᱷᱟᱴᱟ ᱪᱷᱟᱴᱤ ᱵᱟᱲᱟᱭᱟ ᱵᱚᱱ ᱱᱚᱜ-ᱚ ᱱᱚᱣᱟ ᱠᱟᱹᱢᱤ ᱠᱚᱫᱚ ᱛᱤᱱᱟᱹᱜ ᱜᱟᱱ ᱵᱤᱱ ᱵᱟᱲᱟᱭ ᱜᱮᱭᱟ?
ᱦᱩᱸ ᱚᱱᱟ ᱪᱷᱟᱴᱟ ᱪᱷᱟᱴᱤ ᱠᱟᱹᱢᱤ ᱠᱚᱫᱟ ᱟᱨᱠᱤ ᱚᱱᱟ ᱫᱚ ᱵᱟᱵᱟ ᱦᱚᱲ ᱪᱟᱠᱚ ᱜᱮᱛᱚ ᱵᱤᱥᱤ ᱵᱚᱱ ᱠᱟᱹᱢᱤ ᱵᱟᱲᱟᱭ ᱜᱮᱭᱟ ᱟᱵᱚ ᱜᱮ᱾
ᱦᱳᱭ᱾
ᱦᱩᱸ ᱟᱹᱞᱤ ᱦᱚᱸ ᱟᱨᱠᱤ ᱚᱱᱟ ᱟᱲᱮᱞᱟᱜ ᱠᱚ ᱟᱨᱠᱤ ᱥᱮ ᱵᱷᱤᱛᱟᱹ ᱢᱟᱜ ᱠᱚ ᱵᱚᱱ ᱞᱟᱹᱭ ᱜᱮᱭᱟ ᱛᱚ ᱚᱱᱟ ᱠᱚᱫᱚ ᱦᱩᱸ ᱟᱹᱞᱤᱧ ᱦᱚᱸᱞᱤᱧ ᱟᱨᱠᱤ ᱞᱤᱧ ᱪᱟᱞᱟᱣ ᱵᱟᱲᱟᱜ ᱜᱮᱭᱟ ᱟᱨᱠᱤ ᱵᱷᱤᱛᱟᱹ ᱢᱟᱜ ᱠᱚᱫᱚ ᱟᱨᱠᱤ ᱵᱟᱝ ᱝᱴᱫᱚ ᱵᱟᱝ, ᱵᱟᱲᱟᱭ ᱜᱮᱭᱟᱞᱤᱧ᱾ ᱛᱟᱟᱹᱵᱤᱱ ᱜᱮ ᱛᱟᱦᱚᱞᱮ ᱵᱷᱤᱛᱟᱹ ᱢᱟᱜ ᱠᱚᱫᱚ ᱵᱤᱱ ᱪᱟᱞᱟᱣ ᱵᱟᱲᱟᱜ ᱜᱮᱭᱟ ᱥᱮ ᱵᱟᱝ?
ᱦᱮᱸ ᱜᱚᱝᱠᱮ ᱵᱷᱤᱛᱟᱹ ᱢᱟᱜ ᱠᱚᱫᱚ ᱟᱹᱰᱤ ᱡᱳᱨ ᱜᱮ ᱞᱤᱧ ᱪᱷᱩᱴᱟᱹᱜ ᱜᱮᱭᱟ ᱟᱨᱠᱤ᱾
ᱦᱩᱸ᱾
ᱟᱫᱚ ᱫᱟᱜ ᱠᱚ ᱢᱟᱱᱮ ᱠᱟᱹᱡ ᱠᱷᱮᱛᱨᱮ ᱠᱟᱹᱡ ᱛᱟᱦᱮᱸ ᱧᱚᱜ ᱞᱮᱱᱠᱷᱟᱱ ᱢᱟᱱᱮ ᱠᱟᱹᱡ ᱵᱷᱟᱜᱮ ᱵᱩᱡᱷᱟᱹᱜᱼᱟ ᱪᱷᱟᱴᱟ ᱪᱷᱟᱴᱤ ᱠᱚᱦᱚᱸ᱾ ᱦᱳᱭᱥᱮ ᱢᱟᱱᱮ ᱩᱱᱟᱹᱜ ᱮ ᱠᱩᱰᱤ ᱠᱚᱨᱮ ᱵᱟᱝ ᱞᱟᱴᱷᱟᱜᱼᱟ, ᱟᱫᱚ ᱟᱞᱮ ᱥᱮᱫ ᱫᱚ ᱱᱚᱣᱟ ᱢᱟᱹᱴᱤᱭᱟᱹᱲ ᱦᱟᱥᱟ ᱛᱚ᱾ ᱫᱟᱜ ᱠᱚ ᱫᱚᱢᱮ ᱵᱟᱝ ᱛᱟᱦᱮᱸ ᱞᱮᱱᱠᱷᱟᱱ ᱢᱟᱱᱮ ᱠᱩᱵᱤᱨᱮ ᱫᱚᱢᱮ ᱞᱟᱴᱷᱟᱜᱼᱟ ᱟᱨ
ᱟᱪᱷᱟ ᱟᱪᱷᱟ᱾
ᱟ ᱮᱸ ᱟᱨ ᱚᱱᱟ ᱥᱟᱶᱛᱮ ᱜᱚᱢᱠᱮ ᱱᱚᱣᱟ ᱥᱤ ᱵᱟᱲᱟ ᱠᱚᱦᱚᱸ ᱠᱟᱹᱡ ᱮ ᱪᱟᱞᱟᱣ ᱦᱩᱭᱩᱜ ᱜᱮᱭᱟ, ᱟ
ᱦᱩᱸ᱾
ᱟᱨ ᱜᱚᱢᱠᱮ ᱛᱟᱦᱚᱞᱮ ᱟ-ᱯᱮ ᱚᱱᱛᱮ ᱫᱚ ᱢᱟᱱᱮ ᱥᱤ ᱠᱚᱫᱚ ᱪᱮᱫ ᱞᱮᱠᱟ ᱢᱟᱱᱮ ᱰᱟᱝᱨᱤ ᱱᱟᱦᱮᱞ ᱛᱮᱜᱮ ᱯᱮ ᱥᱤ ᱵᱟᱲᱟᱭ ᱜᱮᱭᱟ? ᱥᱮ ᱚᱱᱟ ᱴᱟᱠᱴᱟᱨ ᱠᱚ ᱯᱟᱣᱟᱨ ᱴᱤᱞᱟᱨ ᱠᱚ᱾
ᱫᱚ ᱯᱟᱹᱦᱤᱞ ᱫᱚ ᱟᱛᱳ ᱚᱲᱟᱜ ᱠᱚᱨᱮᱜ ᱰᱟᱹᱝᱨᱤ ᱠᱚᱦᱚᱸ ᱦᱮᱛᱟᱨ ᱫᱚ ᱢᱟᱱᱮ ᱠᱚᱢ ᱟᱠᱟᱱ ᱛᱟᱵᱚᱱᱟ ᱠᱚ ᱟᱛᱳ ᱚᱲᱟᱜ ᱠᱚᱨᱮᱜ᱾ ᱥᱮ ᱠᱤᱨᱤᱧ ᱟᱠᱷᱨᱤᱧ ᱠᱚᱦᱚᱸ ᱵᱚᱱᱫᱚ ᱟᱠᱟᱱᱟ ᱥᱮ
ᱦᱩᱸ᱾
ᱱᱚᱛᱮ ᱟᱠᱤ ᱵᱟ ᱰᱟᱹᱝᱨᱤ ᱠᱚ ᱢᱮᱨᱚᱢ ᱠᱚ ᱵᱟᱹᱱᱩᱜ ᱠᱚᱛᱮ ᱟᱨᱠᱤ ᱚᱱᱟ ᱛᱮᱜᱮ ᱟᱨᱠᱤ ᱯᱟᱣᱟᱨ ᱴᱤᱞᱟᱨ ᱥᱮ ᱴᱟᱠ ᱴᱟᱨ ᱡᱟᱦᱟᱸᱢ ᱞᱮᱭ ᱫᱟ, ᱵᱤᱥᱤ ᱫᱚ ᱟᱨᱠᱤ ᱚᱱᱟ ᱠᱚᱛᱮ ᱜᱮ ᱥᱤ ᱵᱟᱲᱟ ᱫᱚ ᱦᱤᱛᱳᱜ ᱫᱚ ᱦᱩᱭᱩᱜ ᱠᱟᱱᱟ᱾ ᱟᱨᱠᱤ ᱟᱞᱮ, ᱟᱞᱮ ᱥᱮᱫ ᱫᱚ ᱟᱨᱠᱤ ᱛᱚ ᱜᱚᱢᱠᱮ ᱟᱯᱮ ᱥᱮᱫ ᱜᱮ ᱟᱨᱠᱤ ᱪᱮᱫ ᱞᱮᱠᱟ ᱰᱟᱝᱨᱤ ᱢᱮᱨᱚᱢ ᱠᱚᱛᱮ ᱜᱮ ᱥᱤ ᱠᱚᱫᱚ ᱥᱮ ᱤᱭᱟᱹ ᱠᱚᱛᱮ ᱢᱟᱱᱮ ᱯᱟᱣᱟᱨ ᱴᱤᱞᱟᱨ ᱥᱮ ᱴᱟᱠᱴᱚᱨ ᱠᱚᱛᱮ ᱜᱮ ᱵᱮᱥᱤ ᱯᱮ ᱥᱤ ᱵᱟᱲᱟᱭᱮᱫ ᱛᱟᱵᱚᱱᱟ?
ᱟᱫᱚ ᱜᱚᱝᱠᱮ ᱟᱞᱮ, ᱟᱞᱮ ᱥᱮᱫ ᱠᱚ ᱱᱟᱜ ᱠᱷᱟᱱ ᱚᱱᱠᱟ ᱰᱟᱝᱨᱤ ᱠᱚᱫᱚ ᱵᱟᱹᱱᱩᱜ ᱠᱚᱣᱟ ᱦᱮᱸᱥᱮ, ᱟᱫᱚ ᱛᱟᱦᱚᱞᱮ ᱟᱨ ᱩᱸ ᱧᱮᱞ ᱵᱟᱲᱟ